ᱨᱚᱲ ᱫᱚ ᱟᱸᱡᱚᱢᱚᱜ ᱠᱟᱱᱟ?
ᱦᱳᱭ, ᱟᱸᱡᱚᱢᱚᱜ ᱠᱟᱱ ᱜᱮᱭᱟ᱾
ᱟᱪᱷᱟ ᱚᱱᱮ ᱡᱟᱦᱟᱸ ᱯᱟᱹᱨᱥᱤ ᱤᱫᱤ ᱠᱟᱛᱮᱞᱟᱝ ᱜᱚᱯᱚᱞ ᱢᱟᱨᱟᱣᱮᱫ ᱛᱟᱦᱮᱸᱫ ᱛᱟᱦᱚᱞᱮ ᱟᱢᱟᱜ ᱯᱟᱹᱭᱞᱳ ᱱᱚᱜᱼᱚᱭ ᱥᱟᱱᱛᱟᱞᱤ ᱯᱟᱹᱨ ᱥᱤ ᱨᱚᱲ ᱛᱚ ᱦᱟᱱᱮ ᱟᱭᱳ ᱢᱚᱪᱟ ᱠᱷᱚᱱ ᱜᱮᱵᱚᱱ ᱥᱮᱬᱟ ᱟᱠᱟᱫ ᱵᱟᱞᱮ ᱵᱮᱠᱮᱨ ᱠᱷᱚᱱ ᱡᱚᱛᱚ ᱢᱟᱱᱮ ᱢᱮᱫ ᱵᱩᱥᱟᱹᱲ ᱞᱮᱱ ᱟᱢ ᱢᱚᱱᱮ᱾ ᱠᱟᱛᱷᱟ ᱵᱩᱡ ᱵᱚᱱ ᱥᱮᱬᱟ ᱞᱮᱫ ᱢᱮᱱᱠᱷᱟᱱᱮ ᱪᱤᱠᱤ ᱫᱚ ᱛᱤᱥ ᱠᱷᱚᱱᱮᱢ ᱥᱮᱬᱟᱢ ᱮᱛᱚᱦᱚᱵ ᱟᱠᱟᱫᱟ?
ᱪᱤᱠᱤ ᱥᱮᱬᱟ ᱫᱚ ᱚᱱᱠᱟ ᱮᱛᱚᱦᱚᱵ ᱦᱩᱭ ᱟᱠᱟᱱᱟ ᱚᱱᱟ ᱦᱚᱸ ᱵᱤᱥᱤ ᱢᱟᱲᱟᱝ ᱫᱚ ᱵᱟᱹᱧ᱾ ᱮᱛᱚᱦᱚᱵ ᱟᱠᱟᱫᱟ ᱩᱱᱫᱚ᱾ ᱱᱚᱠᱟ ᱤᱭᱟᱹ ᱥᱮᱫ ᱤᱧ ᱯᱟᱲᱦᱟᱜ ᱛᱟᱦᱮᱸᱫᱼᱟ᱾ ᱚᱱᱠᱟ᱾ ᱚᱱᱠᱟ ᱟᱨᱮ ᱜᱮᱞ ᱪᱟᱱᱟᱪ ᱚᱱᱮ ᱚᱱᱠᱟ ᱠᱷᱚᱱ ᱦᱩᱭᱩᱜᱼᱟ ᱟᱨᱠᱤ᱾
ᱟᱪᱪᱷᱟ ᱟᱪᱪᱷᱟ ᱟᱪᱪᱷᱟ᱾ ᱛᱟᱯᱚᱨ ᱢᱟᱱᱮ ᱟᱢ ᱫᱚ ᱯᱳᱭᱞᱳ ᱵᱟᱝᱞᱟ ᱢᱤᱰᱤᱭᱟ ᱢᱮᱢ ᱛᱟᱦᱮᱸ ᱠᱟᱱᱟ᱾ ᱚᱱᱟ ᱯᱚᱨ ᱟᱵᱚ ᱥᱟᱱᱛᱟᱞᱤ ᱢᱤᱰᱤᱭᱟᱢ ᱛᱮᱢ ᱾
ᱦᱳᱭ ᱦᱳᱭ ᱟᱫᱚ ᱚᱱᱟ ᱦᱚᱸ ᱯᱩᱨᱟᱹ᱾ ᱯᱩᱨᱟᱹ ᱫᱚ ᱵᱟᱹᱧ ᱦᱮᱡ ᱟᱠᱟᱱᱟ ᱚᱱᱟ ᱦᱚᱸ ᱢᱟᱱᱮ ᱚᱱᱠᱟ ᱜᱮ ᱢᱤᱫᱴᱟᱝ ᱤᱭᱟᱹ ᱛᱟᱦᱮᱸ ᱠᱟᱱ ᱛᱤᱧᱟᱹ᱾
ᱚᱱᱮ ᱢᱟᱱᱮ ᱯᱳᱭᱞᱳ ᱥᱟᱛᱟᱢᱴᱟᱜ ᱛᱟᱦᱮᱸ ᱠᱟᱱ ᱛᱟᱢᱟ ᱥᱟᱱᱛᱟᱞᱤ᱾
ᱦᱳᱭ ᱦᱳᱭ᱾
ᱟᱪᱷᱟ ᱟᱪᱷᱟ ᱚᱱᱟ ᱦᱚᱸ ᱱᱟᱯᱟᱭ ᱜᱮ᱾
ᱟᱫᱚ ᱟᱞᱮ ᱡᱚᱠᱷᱚᱱ ᱟᱞᱮ ᱡᱚᱠᱷᱚᱱ᱾ ᱛᱚᱠᱷᱚᱱ ᱞᱮ ᱤᱭᱟᱹ ᱟᱞᱮ ᱡᱚᱠᱷᱚᱱ ᱦᱩᱰᱤᱧ ᱞᱮ ᱛᱟᱦᱮᱸ ᱠᱟᱱᱟ᱾ ᱛᱚᱠᱷᱚᱱ ᱚᱠᱛᱚ ᱨᱮ ᱟᱫᱚ᱾
ᱩᱱᱫᱚ ᱚᱱᱠᱟ ᱫᱚ ᱵᱟᱝ ᱪᱟᱹᱞᱩ ᱟᱠᱟᱱᱟ᱾
ᱟᱪᱷᱟ᱾
ᱛᱟᱯᱚᱨᱮ ᱩᱱᱫᱚ ᱚᱱᱠᱟᱜᱮ ᱵᱟᱝᱞᱟ ᱛᱮᱜᱮ ᱯᱟᱲᱦᱟᱜ ᱦᱩᱭᱩᱜ ᱛᱟᱦᱮᱫᱼᱟ ᱛᱟᱨᱯᱚᱨᱮ ᱟᱫᱚ᱾ ᱠᱤᱪᱷᱩ᱾ ᱟᱸ ᱵᱚᱪᱷᱚᱨ ᱯᱚᱨᱮ ᱟᱨᱠᱤ ᱛᱟᱨᱯᱚᱨᱮ ᱟᱫᱚ ᱾ ᱥᱟᱱᱛᱟᱞᱤ ᱪᱟᱹᱞᱩᱭᱮᱱᱟ ᱟᱫᱚ᱾
ᱟᱪᱷᱟ ᱟᱪᱷᱟ᱾ ᱢᱟᱱᱮ ᱦᱚᱸᱜᱼᱚᱭ ᱡᱮ ᱡᱟᱦᱟ ᱢᱟᱱᱮ ᱪᱮᱫ ᱮᱢ ᱞᱟᱹᱭᱫᱟ?
ᱨᱚᱲ ᱠᱟᱹᱴᱤᱡ ᱤᱠᱟᱹᱜ ᱠᱟᱱᱟ᱾
ᱦᱳᱭ᱾ ᱟᱫᱚ ᱢᱟᱱᱮ ᱤᱧᱤᱧ ᱞᱟᱹᱭ ᱫᱟ᱾
ᱦᱳᱭ᱾
ᱡᱮ ᱱᱚᱜᱼᱚᱭ ᱡᱮ ᱯᱳᱭᱞᱳ ᱯᱟᱹᱨᱥᱤ ᱛᱮ ᱱᱚᱜᱼᱚᱭ ᱡᱮ ᱯᱟᱲᱦᱟᱣ ᱯᱮ ᱮᱛᱚᱦᱚᱵ ᱟᱠᱟᱫᱟ ᱛᱟᱯᱚᱨ ᱜᱮ ᱡᱟᱹᱱᱤᱡ᱾ ᱢᱤᱰᱤᱭᱟᱢ ᱫᱚ ᱟᱞᱮ ᱫᱚ ᱱᱚᱜᱼᱚᱭ ᱢᱤᱰᱤᱭᱟᱢ ᱞᱮ ᱯᱟᱲᱦᱟᱣ ᱠᱟᱱᱟ ᱯᱳᱦᱞᱳ ᱠᱷᱚᱱ᱾ ᱢᱮᱱᱠᱷᱟᱱ ᱮᱛᱚᱦᱚᱵ ᱡᱮ ᱱᱚᱜᱼᱚᱭ ᱯᱟᱹᱭᱞᱟᱹ ᱯᱟᱹᱨᱥᱤ ᱛᱮᱯᱮ ᱮᱛᱚᱦᱚᱵ ᱟᱠᱟᱫ ᱠᱚ ᱡᱟᱦᱟᱸᱭ ᱢᱮᱱᱟᱜ ᱯᱮᱭᱟ ᱢᱟᱱᱮ᱾ ᱩᱱᱠᱩ ᱠᱷᱟᱹᱛᱤᱨ ᱜᱮ ᱟᱵᱚ ᱱᱚᱣᱟ ᱯᱟᱹᱨᱥᱤ ᱫᱚ ᱟᱞᱚ ᱵᱟᱹᱲᱛᱤ ᱦᱟᱨᱟ ᱵᱩᱨᱩ ᱠᱟᱱᱟ ᱢᱟᱱᱮ ᱪᱮᱫ ᱤᱧ ᱞᱟᱹᱭᱟ? ᱟᱵᱚᱣᱟᱜ ᱚᱞᱪᱤᱠᱤ ᱯᱟᱥᱱᱟᱣ ᱨᱮ ᱟᱹᱰᱤ ᱟᱭᱢᱟ ᱦᱚᱲᱟᱜ ᱚᱵᱚᱫᱟᱱ ᱢᱮᱱᱟᱜ ᱛᱟᱵᱚᱱᱟ᱾ ᱠᱤᱱᱛᱩ ᱚᱱᱟ ᱚᱵᱚᱫᱟᱱ ᱠᱚ᱾ ᱟᱨᱦᱚᱸ ᱡᱩᱫᱤ ᱟᱨᱦᱚᱸ ᱥᱟᱸᱜᱮ ᱦᱚᱲ ᱱᱚᱭᱟ ᱨᱮ ᱟᱨᱦᱚᱸ ᱵᱚᱱ᱾ ᱠᱟᱹᱢᱤ ᱤᱭᱟᱹ ᱨᱮᱵᱚᱱ ᱥᱮᱞᱮᱫᱚᱜ-ᱟ ᱟᱨᱦᱚᱧ ᱞᱮᱭᱟ ᱟᱹᱰᱤ ᱞᱟᱯᱷᱟᱝ ᱥᱮᱫ ᱪᱟᱞᱟᱜ ᱛᱟᱵᱚᱱᱟ᱾
ᱦᱳᱭ ᱡᱟᱦᱟᱸ ᱤᱧ ᱡᱟᱦᱟᱸᱭ ᱱᱤᱡᱮᱨᱮᱱ ᱵᱟᱵᱟ ᱛᱟᱠᱚ ᱡᱟᱦᱟᱸ ᱠᱚ ᱛᱟᱦᱮᱸ ᱠᱟᱱᱟ᱾
ᱩᱱᱠᱩ ᱩᱱ ᱚᱠᱛᱚ ᱫᱚ ᱠᱚᱱᱚ ᱟᱵᱚᱣᱟᱜ ᱤᱭᱟᱹ ᱦᱚᱸ᱾ ᱱᱚᱣᱟ ᱟᱵᱚᱣᱟᱜ ᱯᱟᱹᱨᱥᱤ ᱦᱚᱸ ᱥᱮᱞᱮᱫ ᱵᱟᱝ ᱛᱟᱦᱮᱸ ᱠᱟᱱᱟ ᱟᱵᱚᱣᱟᱜ ᱫᱤᱥᱚᱢ ᱨᱮ ᱟᱨ᱾ ᱪᱮᱫ ᱦᱚᱸ ᱵᱟᱝ ᱩᱱ ᱚᱠᱛᱚ ᱠᱷᱚᱱ ᱵᱟᱵᱟ ᱛᱟᱠᱚᱣᱟᱜ ᱢᱚᱪᱟ ᱠᱷᱚᱱ ᱟᱸᱡᱚᱢ ᱦᱩᱭ᱾ ᱠᱟᱱᱟ ᱱᱚᱝᱠᱟ ᱩᱱᱠᱩ ᱮᱢᱚᱱ ᱢᱤᱫᱴᱟᱝ ᱪᱷᱩᱴᱟᱹᱣ ᱠᱚ ᱛᱟᱦᱮᱸ ᱠᱟᱱᱟ᱾ ᱟᱹᱰᱤ ᱪᱷᱩᱴᱟᱹᱣ ᱠᱚ ᱛᱟᱦᱮᱸ ᱠᱟᱱᱟ ᱟᱨ᱾ ᱱᱤᱛ ᱦᱚᱸ ᱚᱸ ᱵᱟᱵᱟ ᱛᱟᱠᱚ ᱢᱟᱱᱮ ᱟᱵᱚ ᱡᱟᱦᱟᱸ, ᱛᱤᱱᱟᱹᱜ ᱵᱟᱝᱵᱚᱱ ᱵᱟᱲᱟᱭᱟ ᱚᱱᱟ ᱠᱷᱚᱱ ᱩᱱᱠᱩ ᱵᱟᱹᱲᱛᱤ ᱡᱟᱹᱥᱛᱤ ᱠᱚ ᱵᱟᱲᱟᱭᱟ᱾
ᱦᱮᱸ, ᱢᱟᱱᱮ ᱡᱟᱹᱥᱛᱤ ᱫᱚᱠᱚ ᱵᱟᱲᱟᱭᱟ ᱠᱟᱨᱚᱱ ᱤᱧ ᱪᱮᱫᱟᱜ ᱤᱧ ᱞᱟᱹᱭᱟ ᱱᱚᱣᱟ ᱫᱚᱠᱚ ᱵᱟᱲᱟᱭᱟ ᱡᱟᱹᱥᱛᱤ ᱟᱵᱚ ᱠᱷᱚᱱ ᱟᱹᱰᱤ ᱡᱟᱹᱥᱛᱤ ᱠᱚ ᱵᱩᱡᱟ᱾ ᱠᱟᱨᱚᱱ ᱱᱩᱠᱩ ᱠᱷᱚᱱ ᱜᱮ ᱟᱵᱚᱣᱟᱜ ᱥᱮᱬᱟ ᱥᱮ ᱱᱩᱠᱩ ᱜᱮᱠᱚ ᱮᱸ ᱟᱵᱚᱨᱮᱱ ᱟᱭᱳᱼᱵᱟᱵᱟ ᱠᱟᱱᱟ ᱠᱚ ᱮᱢᱱᱤ ᱛᱮᱜᱮ ᱱᱩᱠᱩ ᱫᱚ ᱟᱵᱚᱨᱮᱱ ᱵᱚᱸᱜᱟ ᱵᱟᱨᱟᱵᱟᱨᱤ ᱦᱚᱲ ᱠᱟᱱᱟ ᱠᱚ᱾ ᱮᱱᱛᱮ ᱨᱮᱦᱚᱸ ᱱᱩᱠᱩᱣᱟᱜ ᱡᱟᱦᱟᱸ ᱚᱞ ᱪᱤᱠᱤ ᱵᱟᱲᱟᱭ ᱢᱮᱱᱟᱜ ᱛᱟᱠᱚᱣᱟ ᱤᱧᱟᱹᱜ ᱞᱟᱹᱭ ᱛᱮ ᱱᱩᱠᱩ ᱫᱚ ᱪᱤᱠᱤ ᱱᱟᱜ ᱯᱩᱨᱟᱹ ᱩᱴᱟᱹ ᱤᱴᱟᱹ ᱟᱹᱲᱟᱹ ᱠᱚ ᱢᱟᱱᱮ ᱟᱹᱰᱤ ᱥᱟᱢᱴᱟᱣ ᱜᱩᱪᱷᱟᱹᱣ ᱥᱟᱺᱦᱤᱡ ᱠᱚ ᱵᱟᱲᱟᱭ ᱛᱟᱵᱚᱱᱟ᱾
ᱟᱫᱚ ᱦᱚᱸᱜᱼᱚᱭ ᱦᱚᱸᱜ-ᱚᱭ ᱱᱤᱭᱟᱹ ᱜᱷᱟᱹᱲᱤᱡ ᱦᱚᱸᱜ-ᱚᱭ, ᱡᱟ ᱜᱮ ᱦᱚᱸᱜᱼᱚᱭ ᱤᱭᱟᱹ ᱦᱩᱭᱩᱜ ᱠᱟᱱᱟ ᱮᱴᱠᱮᱴᱬᱮ ᱦᱩᱭᱩᱜ ᱠᱟᱱᱟ ᱦᱚᱸᱜᱼᱚᱭ ᱱᱤᱡᱮᱨᱟᱜ᱾ ᱟᱫᱚ, ᱢᱮᱱᱟᱭᱟ ᱚᱱᱠᱟ ᱜᱮ ᱵᱟᱵᱟ ᱢᱮᱱᱟᱭᱟ ᱛᱟᱦᱚᱞᱮ ᱡᱷᱚᱛᱚ ᱠᱟᱹᱢᱤ ᱜᱮ ᱢᱟᱱᱮ,
ᱤᱭᱟᱹᱧ ᱧᱟᱢᱫᱟ ᱟᱨᱠᱤ ᱚᱱᱠᱟ ᱜᱚᱲᱚ ᱥᱚᱯᱚᱦᱚᱫ ᱧᱟᱢ ᱫᱟᱹᱧ ᱤᱧ ᱚᱱᱠᱟ ᱠᱟᱛᱮᱫ᱾ ᱱᱚᱜ ᱚᱭ ᱱᱩᱱᱟᱹᱜ ᱦᱟᱹᱵᱤᱡ ᱤᱧ ᱞᱟᱦᱟ ᱦᱮᱡ ᱟᱠᱟᱱᱟ᱾
ᱟᱪᱪᱷᱟ ᱟᱪᱪᱷᱟ᱾
ᱤᱧᱟᱹᱜ ᱫᱚ ᱦᱚᱸᱜᱼᱚᱭ ᱤᱭᱟᱹᱧ ᱠᱚᱞᱮᱡ ᱤᱧ ᱠᱚᱢᱯᱤᱞᱤᱴ ᱠᱮᱫᱟ ᱜᱨᱮᱡᱩᱭᱮᱥᱚᱱ ᱠᱚᱢᱯᱤᱞᱤᱴ ᱠᱤᱫᱤᱧ ᱚᱱᱟ, ᱱᱚᱝᱠᱟ ᱠᱟᱛᱮᱫ ᱜᱮ ᱟᱨᱠᱤ?
ᱟᱪᱪᱷᱟ ᱟᱫᱚ ᱛᱟᱨᱯᱚᱨ ᱚᱱᱟ ᱯᱚᱨ ᱫᱚ ᱱᱤᱛᱚᱜ ᱫᱚ ᱢᱟᱱᱮ ᱞᱟᱯᱷᱟᱝ ᱥᱮᱪᱮᱫ ᱪᱮᱫ ᱫᱚ ᱢᱮᱱᱟᱢᱟ ᱥᱮᱢ ᱪᱮᱠᱟ ᱞᱮᱠᱟᱢ ᱯᱟᱹᱣᱲᱤᱢ ᱜᱤᱰᱤ ᱠᱟᱫᱟ?
ᱵᱟᱝ ᱟᱫᱚ ᱦᱸᱚᱜᱼᱚ ᱱᱚᱝᱠᱟ ᱴᱟᱠᱟ ᱯᱚᱭᱥᱟ ᱠᱟᱹᱣᱰᱤ ᱟᱫᱚ ᱤᱭᱟᱹᱛᱮ, ᱟᱫᱚ ᱚᱝᱠᱟ ᱞᱟᱯᱷᱟᱝ ᱥᱮᱫ ᱫᱚ ᱟᱫᱚ ᱵᱟᱝ ᱪᱟᱞᱟᱣ ᱦᱩᱭ ᱞᱮᱱᱟ ᱩᱱ ᱨᱮᱜᱮ ᱩᱱ ᱚᱠᱛᱚ ᱨᱮᱜᱮ ᱟᱫᱚ ᱚᱱᱟ ᱫᱚ ᱦᱟᱹᱯᱤᱫ ᱮᱱᱟ᱾ ᱚᱱᱟ ᱫᱚ ᱦᱩᱭ ᱞᱮᱱ ᱛᱤᱧᱟᱹ ᱳᱭ, ᱫᱩ ᱦᱟᱡᱟᱨ ᱚᱝᱠᱟ ᱵᱟᱭᱤᱥ ᱨᱮ ᱠᱚᱢᱯᱤᱞᱤᱴ ᱟᱠᱟᱱᱟ ᱟᱫᱚ, ᱱᱤᱛᱚᱜ ᱫᱚ ᱱᱚᱜᱼᱚᱭ ᱩᱱ ᱫᱤᱱ ᱟᱫᱚ ᱵᱮᱠᱟᱨ ᱜᱮ ᱛᱟᱦᱮᱸ ᱦᱩᱭᱱᱟ᱾
ᱟᱪᱪᱷᱟ ᱟᱪᱪᱷᱟ᱾ ᱟᱫᱚ ᱡᱟᱠ ᱜᱮ ᱟᱫᱚ ᱱᱚᱝᱠᱟ ᱫᱚ ᱟᱹᱰᱤ ᱨᱚᱠᱚᱢ ᱟᱱᱟᱴ ᱮᱴᱠᱮᱴᱚᱬᱮ, ᱛᱟᱦᱟᱱ ᱛᱟᱵᱚᱱ ᱜᱮᱭᱟ᱾
ᱦᱳᱭ ᱦᱳᱭ᱾
ᱦᱮᱸ ᱟᱫᱚ ᱛᱟᱣᱳᱧ ᱞᱟᱹᱭᱟ ᱱᱚᱜᱼᱚᱭ ᱡᱮ ᱟᱯᱮ ᱯᱟᱹᱭᱞᱟᱹ ᱯᱮ ᱯᱟᱲᱦᱟᱣ ᱞᱮᱱ ᱟᱯᱮ ᱠᱟᱹᱛᱷᱤᱛ ᱛᱮ ᱜᱮ ᱟᱞᱮ-ᱞᱮ ᱟᱰᱤ ᱜᱚᱨᱚᱵ ᱠᱟᱛᱮ ᱞᱮ ᱞᱮᱭ ᱫᱟᱲᱮᱭᱟ-ᱟ ᱥᱮ? ᱟᱯᱮ ᱩᱫᱩᱜ ᱠᱟᱛᱮ ᱦᱚᱸᱞᱮ ᱞᱟᱹᱭ ᱫᱟᱲᱮᱭᱟᱜᱼᱟ ᱱᱩᱠᱩ ᱫᱚ ᱟᱞᱮ ᱥᱮ ᱟᱞᱮᱨᱮᱱ, ᱮᱸ ᱮᱠᱵᱟᱨᱮ ᱢᱟᱨᱟᱝ ᱫᱟᱫᱟ ᱛᱟᱠᱚ ᱠᱟᱱᱟ ᱠᱚ ᱱᱩᱠᱩ ᱠᱚ ᱦᱮᱡ ᱟᱠᱟᱱ ᱛᱟᱦᱮᱱᱟ ᱠᱚ᱾ ᱯᱟᱲᱦᱟᱣ ᱠᱟᱱ ᱛᱮ ᱱᱚᱜᱼᱚᱭ ᱚᱱᱟ ᱠᱷᱟᱹᱛᱤᱨ ᱜᱮ ᱟᱞᱮ ᱛᱟᱭᱚᱢ ᱛᱟᱭᱚᱢ ᱛᱮ ᱟᱨᱦᱚᱸ ᱱᱚᱣᱟ ᱠᱚᱛᱮ ᱞᱮ ᱯᱟᱲᱦᱟᱜ ᱠᱟᱱᱟ ᱥᱮ ᱟᱨᱦᱚ ᱠᱟᱹᱴᱤᱡ, ᱩᱱᱠᱩ ᱠᱚ ᱠᱷᱟᱹᱛᱤᱨ ᱛᱮᱜᱮ ᱟᱞᱮ ᱟᱨᱦᱚᱸ ᱵᱮᱴᱟᱨ ᱧᱚᱜ ᱠᱟᱛᱮ ᱞᱮ ᱧᱟᱢ ᱠᱟᱫᱟ᱾
ᱦᱳᱭ ᱱᱚᱣᱟ ᱫᱚ ᱠᱟᱛᱷᱟ ᱠᱟᱱᱟ ᱱᱚᱣᱟ ᱫᱚ ᱵᱟᱠᱷᱟᱱ ᱫᱚ ᱱᱚᱝᱠᱟ ᱡᱩᱫᱤ, ᱡᱩᱫᱤ ᱟᱨᱚ ᱤᱧ ᱵᱟᱵᱛᱮ ᱟᱨᱚ ᱡᱩᱫᱤ ᱱᱚᱝᱠᱟ ᱦᱚᱲ ᱡᱩᱫᱤ ᱵᱟᱠᱚ ᱱᱚᱣᱟᱨᱮ ᱵᱟᱠᱚ ᱥᱮᱞᱮᱫ ᱵᱟᱠᱚ ᱤᱭᱟᱹ ᱠᱚᱜᱼᱟ᱾ ᱱᱚᱣᱟ ᱤᱫᱤ ᱠᱟᱛᱮᱜ ᱡᱩᱫᱤ ᱩᱱᱠᱩ ᱡᱩᱫᱤ ᱵᱟᱠᱚ ᱦᱮᱸ ᱯᱟᱲᱦᱟᱣ ᱪᱟᱞᱟᱣ ᱠᱚᱣᱟ ᱛᱟᱦᱚᱞᱮ ᱟᱫᱚ ᱟᱯᱮ ᱢᱟᱱᱮ ᱵᱚᱦᱩ ᱮᱸᱴᱠᱮᱴᱚᱬᱮ ᱨᱮ ᱠᱟᱛᱮ ᱚᱱᱠᱟ ᱤᱭᱟᱹ ᱠᱟᱛᱮ ᱪᱟᱞᱟᱣ ᱦᱩᱭ ᱠᱚᱜ ᱛᱟᱯᱮᱭᱟ ᱾
ᱦᱮᱸ ᱦᱮᱸ‌᱾
ᱟᱸᱭ ᱟᱫᱚ ᱮᱱᱛᱮ ᱨᱮᱦᱚᱸ ᱠᱤᱪᱷᱩ ᱫᱚ ᱮᱴᱠᱮᱴᱚᱬᱮ ᱫᱚᱯᱮ ᱧᱟᱢ ᱟᱠᱟᱫ ᱜᱮᱭᱟ ᱟᱸᱡᱚᱢ ᱵᱟᱲᱟ ᱟᱠᱟᱱ ᱜᱮᱭᱟ ᱢᱤᱰᱤᱭᱟᱢ ᱨᱮ ᱵᱚᱦᱩ ᱮᱴᱠᱮᱴᱚᱬᱮ ᱠᱟᱛ ᱛᱮ ᱦᱚᱲ ᱠᱚᱠᱚ ᱜᱤᱫᱽᱨᱟᱹ ᱠᱚᱠᱚ ᱯᱟᱲᱦᱟᱜ ᱠᱟᱱᱟ ᱾
ᱮᱸ ᱮᱠᱷᱚᱱᱚ ᱚᱱᱟ ᱨᱮᱱᱟᱜ ᱮᱸᱴᱠᱮᱴᱚᱬᱮ ᱫᱚ ᱪᱟᱞᱟᱜ ᱠᱟᱱᱟ ᱟᱵᱚᱣᱟᱜ ᱦᱚᱸᱜᱼᱚᱭ ᱡᱟᱦᱟᱸᱭ ᱤᱭᱟᱹ ᱤᱛᱩᱱ ᱟᱥᱱᱟ ᱤᱛᱩᱱ ᱟᱥᱲᱟ ᱠᱚᱨᱮ ᱮᱠᱫᱚᱢ ᱜᱮ ᱮᱸ ᱵᱟᱹᱱᱩᱜ ᱠᱚᱣᱟ ᱢᱟᱪᱮᱫ, ᱵᱟᱹᱱᱩᱜ ᱠᱚᱣᱟ ᱮᱠᱫᱚᱢ ᱜᱮ ᱾
ᱦᱮᱸ ᱮᱠᱟᱞ ᱵᱟᱹᱱᱩᱜ ᱠᱚᱣᱟ ᱾
ᱦᱳᱭ ᱟᱰᱤ ᱮᱸᱴᱠᱮᱴᱚᱬᱮ ᱠᱟᱛᱮᱜ ᱪᱟᱞᱟᱜ ᱠᱟᱱ ᱜᱮᱭᱟ ᱮᱠᱷᱚᱱᱚ ᱾ ᱟᱫᱚ ᱚᱱᱟᱜᱮ ᱟᱵᱚ ᱡᱩᱫᱤ ᱦᱚᱜᱼᱚ ᱱᱚᱝᱠᱟ ᱠᱩᱨᱩᱢᱩᱴᱩ ᱨᱮᱵᱚᱱ ᱛᱟᱦᱮᱱᱟ ᱛᱟᱦᱚᱞᱮ ᱢᱚᱱᱮᱭᱤᱧ ᱵᱟᱝ ᱪᱟᱵᱟᱜᱼᱟ ᱟ ᱵᱟᱠᱷᱟᱡ ᱫᱚ ᱡᱟᱧ ᱧᱮᱞ ᱟᱹᱜᱩᱭᱮᱫᱟ ᱟᱫᱚ ᱚᱸᱻ ᱪᱟᱵᱟ ᱞᱮᱠᱷᱟᱧ ᱚᱝᱠᱟᱧ ᱤᱧᱦᱩᱧ ᱵᱩᱡᱷᱟᱹᱣ ᱮᱫᱟ ᱟᱨᱠᱤ ᱾
ᱟᱪᱪᱷᱟ ᱟᱪᱪᱷᱟ ᱾ ᱮᱸᱜ ᱢᱟᱱᱮ ᱤᱧᱟᱹᱜ ᱞᱟᱹᱭ ᱛᱮᱫᱚ ᱱᱚᱝᱠᱟ ᱟ ᱢᱚᱱᱮᱭ ᱫᱤᱭ ᱛᱮ ᱡᱚᱠᱷᱚᱱ ᱡᱟᱦᱟᱱ ᱯᱟᱹᱨᱥᱤ ᱜᱮ ᱡᱚᱠᱷᱚᱱ ᱢᱤᱫᱴᱟᱝ ᱦᱟᱨᱟ ᱨᱟᱠᱟᱵᱼᱟ ᱮ ᱱᱚᱛᱮ ᱠᱟᱹᱴᱤᱡ ᱯᱳᱭᱞᱳ ᱠᱷᱚᱱ ᱫᱚ ᱱᱚᱝᱠᱟ ᱠᱚᱥᱴᱚ ᱫᱚ ᱞᱟᱜᱟᱣᱟᱭ ᱜᱮᱭᱟ ᱡᱮᱢᱚᱱ ᱟᱞᱮᱨᱮᱱ ᱡᱟᱦᱟᱸᱭ ᱯᱷᱟᱥᱴ ᱵᱷᱮᱡᱽ ᱢᱤᱰᱤᱭᱟᱢ ᱨᱮ ᱱᱩᱠᱩ ᱧᱮᱞ ᱠᱟᱜ ᱩᱱᱠᱩ ᱛᱚ ᱮᱠᱵᱟᱨᱮ ᱢᱟᱪᱮᱫ ᱵᱟᱠᱚ ᱧᱟᱢ ᱟᱠᱟᱫ ᱠᱚ ᱚᱱᱟ ᱯᱚᱨ ᱟᱞᱮ ᱱᱟᱥᱮ ᱦᱚᱸ ᱞᱮ ᱧᱟᱢ ᱟᱠᱟᱫ ᱠᱚ ᱯᱚᱛᱚᱵ ᱦᱚᱸᱞᱮ ᱧᱟᱢ ᱟᱠᱟᱫᱟ ᱩᱱᱠᱩ ᱫᱚ ᱯᱚᱛᱚᱵ ᱦᱚᱸ ᱵᱟᱠᱚ ᱧᱟᱢ ᱠᱟᱫᱟ ᱟᱨᱦᱚ ᱮᱸ ᱡᱩᱫᱤᱢ ᱞᱟᱹᱭᱟ ᱟᱞᱮ ᱤᱧ ᱡᱟᱦᱟᱸ ᱤᱛᱩᱱ ᱟᱥᱲᱟ ᱨᱤᱧ ᱯᱟᱲᱦᱟᱣ ᱠᱟᱱᱟ ᱱᱚᱰᱮ ᱫᱚᱠᱚ ᱞᱟᱹᱭ ᱵᱟᱲᱟ ᱜᱮᱭᱟ ᱱᱚᱰᱮᱱ ᱡᱟᱦᱟᱸ ᱢᱟᱪᱮᱫ ᱢᱟᱪᱮᱛᱟᱹᱱᱤ ᱠᱚ ᱛᱟᱦᱮᱸ ᱠᱟᱱᱟ ᱯᱳᱭᱞᱳ ᱨᱮ ᱞᱮ ᱟᱞᱮ ᱫᱚ ᱚᱱᱟ ᱵᱟᱲᱮ ᱵᱩᱴᱟᱹ ᱢᱤᱫᱴᱟᱝ ᱟᱞᱮ ᱵᱟᱲᱮ ᱵᱩᱴᱟᱹ ᱨᱮ ᱯᱳᱭᱞᱳ ᱞᱮ ᱯᱟᱲᱦᱟᱣ ᱠᱟᱜ ᱠᱚᱣᱟ ᱚᱱᱟ ᱯᱚ ᱟᱛᱳ ᱦᱚᱲᱟᱜ ᱩᱫᱽᱫᱳᱜᱽ ᱛᱮ ᱤᱥᱠᱩᱞ ᱵᱮᱱᱟᱣ ᱠᱟᱛᱮ ᱤᱥᱠᱩᱞ ᱦᱚᱸᱚᱭ ᱯᱮ ᱧᱟᱢ ᱟᱠᱟᱫᱟ ᱾
ᱦᱳᱭ ᱦᱳᱭ ᱱᱚᱝᱠᱟ ᱦᱳᱭ ᱟᱠᱟᱱ ᱜᱮᱭᱟ ᱫᱚᱢᱮ ᱜᱮ ᱾
ᱦᱮᱸ ᱾ ᱛᱟᱦᱚᱞᱮ ᱟᱵᱚᱣᱟᱜ ᱦᱚᱸ ᱱᱚᱝᱠᱟ ᱫᱚ ᱱᱚᱜᱼᱚᱭ ᱡᱮᱢᱚᱱ ᱦᱚᱞᱟ ᱢᱟᱫᱮ ᱨᱮᱱᱟᱜ ᱠᱟᱱᱟ ᱠᱤᱱᱛᱩ ᱚᱵᱚᱥᱥᱳᱭ ᱢᱟᱱᱮ ᱫᱷᱟᱹᱨᱛᱤ ᱠᱟᱹᱴᱤᱡ ᱰᱮᱵᱷᱞᱚᱯ ᱟᱠᱟᱫ ᱛᱮᱵᱚᱱ ᱞᱟᱹᱭᱮᱫᱟ ᱠᱟᱹᱴᱤᱡ ᱪᱮᱫᱟᱜ ᱱᱚᱝᱠᱟᱜ ᱠᱟᱱ ᱛᱟᱢ ᱢᱮᱱᱠᱷᱟᱱ ᱠᱟᱹᱴᱤᱡ ᱱᱟᱥᱮ ᱫᱚ ᱯᱳᱭᱞᱳ ᱫᱚ ᱱᱚᱝᱠᱟ ᱜᱮ ᱠᱮᱴᱚᱲᱮᱡ ᱜᱮ ᱤᱧᱟᱹᱜ ᱢᱚᱱᱮᱭ ᱞᱟᱹᱭᱮᱫᱟᱭ ᱾ ᱚᱱᱟ ᱯᱚᱨ ᱡᱩᱫᱤ ᱢᱤᱫ ᱫᱷᱟᱣ ᱵᱚᱱ ᱱᱚᱣᱟᱨᱮ ᱠᱟᱹᱴᱤᱡ ᱵᱚᱱ ᱥᱟᱵ ᱠᱮᱴᱮᱡ ᱫᱟᱲᱮᱭᱟᱜᱼᱟ ᱛᱟᱦᱟᱞᱮ ᱚᱱᱟ ᱯᱚᱨ ᱫᱚ ᱴᱷᱤᱠ ᱜᱮ ᱠᱟᱹᱢᱤ ᱠᱚᱫᱚ ᱪᱟᱜ ᱛᱟᱵᱚᱱᱟ ᱾
ᱦᱳᱭ ᱟᱫᱚ ᱦᱮᱸ ᱯᱳᱭᱞᱳ ᱮᱛᱚᱦᱚᱵ ᱨᱟᱠᱟᱵ ᱥᱳᱢᱚᱡ ᱫᱚ ᱡᱷᱚᱛᱚ ᱡᱤᱱᱤᱥ ᱚᱝ ᱠᱟ ᱜᱮ ᱮᱸᱴᱠᱮᱴᱚᱬᱮ ᱜᱮ ᱵᱩᱡᱷᱟᱹᱜ ᱜᱮᱭᱟ ᱪᱤᱫᱟᱜ ᱥᱮ ᱚᱱᱟ ᱫᱚ ᱱᱟᱣᱟᱛᱮ ᱪᱟᱞᱟᱜ ᱠᱟᱱᱟ ᱥᱮ ᱱᱟᱣᱟ ᱚᱱᱟ ᱫᱚ ᱟᱸ- ᱵᱟᱢ ᱵᱟᱲᱟᱭᱟ ᱚᱱᱟᱫᱚᱢ ᱵᱩᱡᱷᱟᱹᱣ ᱤᱫᱤᱭᱮᱫᱟ ᱚᱱᱟ ᱫᱚ ᱮᱴᱠᱮᱴᱚᱬᱮ ᱫᱚ ᱦᱳᱭᱩᱜ ᱜᱮᱭᱟ, ᱡᱩᱫᱤᱢ ᱵᱟᱲᱟᱭ ᱠᱮᱭᱟ ᱞᱟᱦᱟ ᱠᱷᱚᱱ ᱛᱟᱦᱚᱞᱮ ᱚᱱᱟ ᱫᱚ ᱮᱴᱠᱮᱴᱚᱬᱮ ᱵᱟᱝ ᱦᱩᱭ ᱠᱚᱜᱼᱟ ᱾
ᱵᱟᱲᱟᱭ ᱡᱤᱱᱤᱥ ᱵᱟᱲᱟᱭ ᱡᱤᱱᱤᱥ ᱨᱮᱫᱚ ᱮᱸᱴᱠᱮᱴᱚᱬᱮ ᱫᱚ ᱪᱮᱫ ᱞᱮᱠᱟ ᱦᱮᱸ ᱥᱮ? ᱵᱟᱢ ᱵᱟ ᱵᱟᱢ ᱵᱟᱲᱟᱭ ᱡᱤᱱᱤᱥ ᱨᱮᱜᱮ ᱛᱚ ᱮᱴᱠᱮᱴᱚᱬᱮ ᱫᱚ ᱵᱩᱡᱷᱟᱹᱜᱼᱟ ᱟᱫᱚ ᱦᱚᱸᱜᱼᱚ ᱱᱚᱝᱠᱟ ᱠᱟᱛᱷᱟ ᱠᱟᱱᱟ ᱾
ᱟᱫᱚ ᱩᱱ ᱚᱠᱛᱚ ᱫᱚ ᱚᱝᱠᱟ ᱠᱟᱱᱟ ᱟᱨ ᱦᱮᱸᱜ ᱱᱤᱭᱟᱹ ᱚᱠᱛᱚ ᱫᱚ ᱡᱷᱚᱛᱚ ᱠᱤᱪᱷᱩ ᱜᱮ ᱴᱷᱤᱠ ᱫᱚ ᱴᱷᱤᱠ ᱜᱤᱭᱟ ᱾ ᱮᱱᱛᱮ ᱨᱮᱦᱚᱸ ᱟᱫᱚ ᱠᱟᱹᱴᱤᱡ ᱪᱟᱞᱟᱝ ᱮᱠᱷᱚᱱᱚ ᱤᱭᱟᱹ ᱦᱮᱱᱟᱜ ᱛᱟᱭᱱᱚᱢ ᱠᱟᱹᱴᱤᱡ ᱦᱮᱱᱟᱜ ᱛᱟᱵᱚᱱᱟ ᱦᱮᱸ ᱥᱮ ᱵᱟᱝ?
ᱦᱮᱸ ᱦᱮᱸ ᱾
ᱮᱸ ᱱᱚᱣᱟ ᱠᱚᱨᱮ ᱪᱮᱜ ᱞᱮᱠᱟ ᱟᱠᱟᱱᱟ ᱮᱠᱷᱚᱱ ᱧᱮᱞᱚᱜᱚᱜ ᱠᱟᱱᱟ
ᱤᱭᱟᱹ ᱟᱫᱚ ᱡᱟᱦᱟᱸᱭ ᱟᱵᱚ ᱦᱚᱸᱜ-ᱚᱱᱟ ᱟᱹᱛᱩ ᱫᱤᱥᱚᱢ ᱠᱚᱨᱮ ᱡᱟᱦᱟᱸᱭ ᱢᱮᱱᱟᱜ ᱠᱚᱣᱟ ᱤᱭᱟᱹ ᱮᱸᱜ ᱚᱝᱠᱟ ᱜᱤᱫᱽᱨᱟᱹ-ᱯᱤᱫᱽᱨᱟᱹ ᱠᱚ ᱡᱟᱦᱟᱸᱭ ᱢᱮᱱᱟᱜ ᱠᱚᱣᱟ ᱧᱮᱞᱮᱫ ᱠᱚᱣᱟᱹᱧ ᱟᱫᱚ ᱚᱝᱠᱟ ᱢᱤᱰᱤᱭᱟᱢ ᱨᱮᱫᱚ ᱟᱫᱚ ᱵᱟᱝᱠᱚ ᱤᱫᱤᱭᱮᱜ ᱠᱚᱣᱟ᱾ ᱥᱟᱱᱛᱟᱞᱤ ᱢᱤᱰᱤᱭᱟᱢ ᱨᱮᱫᱚ ᱵᱟᱝᱠᱚ ᱤᱫᱤᱭᱮᱫ ᱠᱚᱣᱟ, ᱩᱝᱠᱩ ᱠᱚ ᱤᱫᱤᱭᱮᱜ ᱠᱚᱣᱟ, ᱟᱨ ᱯᱚᱭᱥᱟ ᱫᱤᱭᱮ ᱤᱛᱩᱱ ᱟᱥᱲᱟ ᱠᱚᱨᱮᱜ ᱠᱚ ᱵᱷᱚᱛᱛᱤᱭᱮᱜ ᱠᱚᱣᱟ ᱟᱨ ᱵᱟᱠᱷᱟᱱ ᱱᱚᱝᱠᱟ ᱮᱸᱻ ᱵᱮᱝᱜᱚᱞᱤ ᱵᱟᱝᱞᱟ ᱛᱮᱜᱮ ᱠᱚ ᱯᱟᱲᱦᱟᱣᱮᱜ ᱠᱚᱣᱟ ᱧᱮᱞ ᱦᱩᱭᱩᱜ ᱠᱟᱱᱟ᱾
ᱦᱮᱸ ᱠᱟᱨᱚᱱ ᱚᱱᱟ ᱫᱚ ᱟᱹᱰᱤ ᱢᱤᱫᱴᱟᱝ ᱥᱟᱹᱨᱤ ᱠᱟᱛᱷᱟ ᱥᱮ ᱪᱮᱫ ᱮᱢ ᱞᱟᱹᱭᱟ, ᱟᱛᱳ ᱯᱟᱲᱟᱣ ᱨᱮᱱᱟᱜ ᱡᱟᱦᱟᱸ ᱠᱟᱛᱷᱟᱢ ᱞᱟᱹᱭ ᱠᱮᱫ ᱤᱧᱦᱚᱧ ᱧᱮᱞ ᱫᱩᱧ ᱧᱮᱞ ᱠᱟᱫᱟ᱾ ᱜᱚᱝᱠᱮ ᱠᱚ ᱥᱟᱝ ᱜᱟᱯᱟᱞᱢᱟᱨᱟᱣ ᱦᱩᱭ ᱟᱠᱟᱱᱟ᱾ ᱢᱟᱱᱮ ᱡᱟᱦᱟᱸ ᱯᱟᱹᱭᱞᱟᱹ ᱪᱟᱹᱞᱩ ᱞᱮᱱᱟ, ᱚᱱᱟ ᱯᱟᱹᱭᱞᱟᱹ ᱪᱟᱹᱞᱩ ᱨᱮ ᱡᱟᱦᱟᱸ ᱛᱤᱱᱟᱹᱜ ᱯᱟᱹᱴᱷᱩᱣᱟᱹ ᱠᱚᱵᱚᱱ ᱨᱮᱱᱟᱜ ᱚᱱᱟ ᱯᱚᱨ ᱫᱚ ᱯᱟᱹᱴᱷᱩᱣᱟᱹ ᱢᱟᱱᱮ ᱮᱰᱢᱤᱥᱚᱱ ᱨᱮᱱᱟᱜ ᱞᱮᱠᱷᱟ ᱠᱚᱢᱚᱜ ᱠᱟᱱᱟ᱾ ᱟᱫᱚ ᱠᱟᱨᱚᱱ ᱠᱚᱫᱚ ᱚᱡᱮ ᱞᱮᱠᱟ ᱞᱮᱠᱟ ᱛᱮᱫᱚ ᱚᱱᱠᱟ ᱵᱟᱲᱟᱭ ᱧᱟᱢ ᱟᱨ ᱥᱮ ᱤᱧᱟᱜ ᱡᱟᱦᱟᱸ ᱢᱚᱱᱮᱭ ᱞᱟᱹᱭ ᱛᱤᱧᱟᱹ, ᱧᱮᱞ ᱫᱤᱧ ᱟᱵᱚᱣᱟᱜ ᱡᱟᱦᱟᱸ ᱯᱚᱨᱤᱠᱟᱴᱷᱟᱢᱳ ᱧᱮᱞᱚᱜ ᱠᱟᱱᱟ ᱟᱱᱮ ᱮᱠᱵᱟᱨᱮ ᱯᱨᱟᱭᱢᱟᱨᱤ ᱞᱮᱵᱮᱞ ᱠᱷᱚᱱ, ᱠᱤᱱᱛᱩ ᱟᱹᱰᱤ ᱞᱟᱛᱟᱨ ᱧᱚᱜ ᱜᱮᱛᱟᱵᱚᱱᱟ ᱚᱱᱟ ᱯᱚᱨᱤᱠᱟᱴᱷᱟᱢ ᱥᱟᱶᱛᱮ ᱢᱟᱪᱮᱫ ᱨᱮᱱᱟᱜ ᱚᱵᱷᱟᱵᱽ ᱦᱚᱸᱛᱚ ᱢᱮᱱᱟᱜ ᱜᱮᱭᱟ ᱟᱫᱚ ᱚᱱᱟ ᱠᱷᱟᱹᱛᱤᱨ ᱡᱟᱹᱱᱤᱡ ᱠᱷᱟᱱᱤᱧ ᱞᱟᱹᱭᱫᱟ ᱤᱧᱟᱹᱜ ᱜᱤᱫᱽᱨᱟᱹ ᱟᱜ, ᱵᱟᱹᱵᱩᱣᱟᱜ ᱥᱮ ᱢᱟᱹᱭᱟᱜ ᱵᱷᱚᱵᱤᱥᱚᱛ ᱪᱮᱠᱟ ᱵᱟᱹᱲᱤᱡᱚᱜ-ᱟ ᱥᱮ ᱪᱮᱫ ᱚᱱᱟ ᱠᱷᱟᱹᱛᱤᱨ ᱛᱮᱠᱚ ᱱᱚᱝᱠᱟᱭᱮᱫᱟ᱾ ᱟᱨ ᱤᱧᱟᱹᱜ ᱞᱟᱹᱭ ᱛᱮᱫᱚ ᱮᱠᱵᱟᱨ ᱟᱹᱰᱤ ᱤᱢᱤᱰᱤᱭᱮᱴᱞᱤ ᱠᱟᱹᱢᱤ ᱞᱟᱜᱟᱣᱟᱵᱚᱱᱟ ᱡᱟᱛᱮ ᱚᱱᱟ ᱯᱚᱨᱠᱟᱴᱟᱢᱳ ᱴᱟ ᱟᱨᱦᱚᱸ ᱱᱟᱯᱟᱭ ᱛᱮᱭᱟᱨᱚᱜ ᱢᱟ᱾ ᱡᱟᱦᱟᱸ ᱛᱟᱞᱟ ᱛᱮᱫᱚ ᱱᱚᱣᱟ ᱯᱟᱹᱨᱥᱤ ᱛᱮ ᱯᱟᱲᱦᱟᱣ ᱠᱟᱛᱮ ᱦᱚᱸ ᱢᱟᱨᱟᱝ ᱢᱟᱨᱟᱝ ᱪᱮᱫ ᱤᱧ ᱞᱟᱹᱭᱟ ᱫᱤᱥᱚᱢ ᱪᱟ ᱪᱟᱞᱟᱣ ᱨᱮᱱ ᱯᱟᱹᱨᱩᱠᱷᱤᱭᱟᱹ ᱦᱚᱲ ᱱᱟᱯᱟᱭ ᱮᱢ, ᱢᱟᱹᱱᱢᱤ ᱡᱩᱫᱤ ᱵᱚᱱ ᱛᱮᱭᱟᱨ ᱫᱟᱲᱮᱭᱟᱜ-ᱟ ᱟᱹᱰᱤ ᱱᱟᱯᱟᱭᱚᱜ-ᱟ᱾
ᱦᱳᱭ, ᱟᱫᱚ ᱱᱚᱸᱰᱮ ᱫᱚ ᱩᱝᱠᱩᱣᱟᱜ ᱤᱭᱟᱹ ᱩᱝᱠᱩ ᱡᱟᱦᱟᱸᱭ ᱟᱭᱳᱵᱟᱵᱟ ᱠᱚ ᱢᱮᱱᱟᱜ ᱠᱚᱣᱟ ᱩᱝ ᱠᱩᱣᱟᱜ ᱢᱚᱱᱮ ᱨᱮ ᱢᱤᱫᱴᱟᱝ ᱤᱭᱟᱹ ᱟᱹᱜᱩᱭ ᱦᱩᱭᱩᱜ-ᱟ, ᱫᱟᱲᱮ ᱟᱹᱜᱩᱭ ᱦᱩᱭᱩᱜ-ᱟ᱾ ᱫᱟᱲᱮ ᱟᱹᱜᱩ ᱞᱮᱠᱷᱟᱱ ᱱᱚᱣᱟ ᱡᱤᱱᱤᱥ ᱫᱚ ᱦᱩᱭᱩᱜ-ᱟ ᱵᱟᱠᱷᱟᱱ ᱫᱚ ᱫᱟᱲᱮ ᱵᱟᱝ ᱟᱹᱜᱩ ᱞᱮᱠᱷᱟ ᱱᱚᱣᱟ ᱫᱚ ᱵᱟᱝ ᱦᱩᱭᱩᱜ-ᱟ᱾ ᱪᱮᱫᱟᱜ ᱥᱮ ᱩᱱᱠᱩ ᱫᱚ ᱦᱤᱸᱛᱳᱜ ᱫᱚ ᱡᱟᱦᱟᱸ ᱠᱚ ᱧᱮᱞ ᱧᱟᱢ ᱫᱟᱠᱚ, ᱚᱱᱟ ᱫᱚ ᱱᱚᱜ ᱚᱭ ᱡᱟᱦᱟᱸ ᱮᱸᱴᱠᱮᱴᱚᱬᱮ ᱠᱚᱠᱚ ᱧᱮᱞ ᱧᱮᱞ ᱧᱟᱢᱫᱟ᱾ ᱩᱱᱠᱩ ᱫᱚ ᱟᱠᱚᱣᱟᱜ ᱢᱚᱱᱮ ᱨᱮᱫᱚ ᱱᱤᱭᱟᱹ ᱫᱚ ᱦᱤᱫᱤᱡ ᱫᱚ ᱦᱤᱡᱩᱜ ᱜᱮᱭᱟ ᱡᱮ, ᱱᱩᱠᱩ ᱤᱭᱟᱹ ᱱᱚᱣᱟᱨᱮ ᱛᱟᱦᱮᱸ ᱠᱟᱛᱮᱜ ᱦᱚᱸᱜ-ᱚ ᱱᱚᱝᱠᱟ ᱪᱤᱞᱤ ᱦᱚᱸ ᱵᱟᱹᱱᱩᱜ ᱠᱚᱣᱟ᱾ ᱢᱟᱪᱮᱫ ᱢᱟᱪᱮᱫ ᱛᱟᱦᱞᱮ ᱤᱧᱤᱡ ᱜᱤᱫᱽᱨᱟᱹ ᱫᱚ ᱪᱮᱫ-ᱮ ᱥᱮᱬᱟᱭᱟ?
ᱦᱮᱸ᱾
ᱛᱟᱦᱞᱮ ᱱᱚᱣᱟ ᱫᱚ ᱩᱝᱠᱩᱣᱟᱜ ᱫᱚ ᱦᱤᱸᱫᱤᱡ ᱫᱚ ᱦᱤᱡᱩᱜ ᱜᱮᱭᱟ ᱦᱚᱸᱜ-ᱚ ᱱᱟ ᱚᱸᱰᱮ ᱢᱟᱪᱮᱫ ᱛᱟᱦᱮᱸ ᱠᱟᱛᱮ ᱛᱮᱫ, ᱢᱟᱪᱮᱫ ᱠᱚ ᱛᱟᱸᱦᱮᱱ ᱢᱟ, ᱦᱚᱸᱜ-ᱚᱱᱟ ᱯᱳᱭᱞᱳ ᱨᱮ ᱟᱵᱚᱣᱟᱜ ᱤᱭᱟᱹ ᱦᱩᱭᱩᱜ ᱛᱟᱵᱚᱱᱟ᱾ ᱛᱟᱯᱚᱨᱮ ᱮᱸᱻ ᱛᱟᱯᱚᱨᱮ ᱦᱩᱭᱩᱜ ᱠᱟᱱᱟ ᱟᱨᱚ ᱦᱚᱸᱜ-ᱚ ᱱᱚᱝᱠᱟ ᱤᱭᱟᱹ ᱦᱚᱸᱜ-ᱚ ᱡᱟᱦᱟᱸ ᱟᱯᱮ ᱠᱚᱯᱮ ᱯᱟᱲᱦᱟᱣᱱᱟ, ᱦᱚᱸᱜ-ᱚ ᱟᱞᱮ ᱠᱚᱞᱮ ᱯᱟᱲᱦᱟᱣᱱᱟ ᱦᱚᱸᱜ-ᱚᱭ ᱟᱵᱚ ᱠᱚ ᱡᱩᱫᱤ ᱟᱨᱚ ᱵᱷᱟᱜᱤ ᱵᱷᱟᱜᱤ ᱡᱟᱭᱜᱟ ᱠᱚᱨᱮ ᱵᱚᱱ ᱥᱮᱱᱚᱜ-ᱟ᱾
ᱛᱟᱦᱞᱮ ᱩᱝᱠᱩᱣᱟᱜ ᱢᱚᱱᱮᱨᱮ ᱱᱤᱭᱟᱹ ᱦᱚᱸ ᱤᱭᱟᱹᱜ-ᱟ ᱡᱮ ᱦᱮᱸ ᱚᱞᱪᱤᱠ ᱪᱤᱠᱤ ᱯᱟᱲᱦᱟᱣ ᱠᱟᱛᱮᱜ ᱦᱚᱸ ᱱᱚᱝᱠᱟᱱ ᱟᱹᱰᱤ ᱢᱟᱨᱟᱝ ᱢᱟᱨᱟᱝ ᱦᱚᱲ ᱛᱮᱭᱟᱨ ᱜᱟᱱᱚᱜ-ᱟ᱾ ᱛᱟᱦᱞᱮ, ᱛᱟᱦᱞᱮ ᱠᱷᱟᱱ ᱠᱚ ᱩᱝ ᱩᱱᱠᱩ ᱟᱫᱚ ᱱᱚᱣᱟ ᱤᱭᱟᱹ ᱨᱮᱠᱚ ᱦᱤᱡᱩᱜᱼᱟ ᱾
ᱦᱤᱡᱩᱜᱼᱟ ᱦᱮᱸ ᱠᱤᱱᱛᱩ ᱡᱮᱢᱚᱱ ᱱᱚᱸᱜᱼᱚᱭ ᱞᱟᱹᱭᱟ ᱚᱞᱤ ᱠᱤ ᱯᱟᱲᱦᱟᱣ ᱠᱷᱟᱹᱛᱤᱨ ᱡᱮᱢᱚᱱ ᱮ ᱟᱢ ᱱᱚᱸᱜᱼᱚᱭ ᱡᱮᱢ ᱯᱟᱲᱦᱟᱣ ᱠᱟᱱᱟ ᱟᱯᱮ ᱵᱮᱡᱨᱮᱨᱮᱱ ᱚᱱᱠᱟ ᱟᱭᱳᱼᱵᱟ ᱚᱵᱚᱥᱳ ᱱᱚᱸᱰᱮ ᱯᱷᱩᱞ ᱥᱟᱯᱚᱴ ᱠᱚ ᱛᱟᱦᱮᱸ ᱠᱟᱱᱟ ᱵᱷᱩ ᱛᱤ ᱠᱟᱜ ᱵᱚᱱᱟ ᱠᱚ ᱵᱚᱱᱟ ᱠᱚ ᱟᱞᱮ ᱨᱮᱱᱦᱚᱸ ᱠᱤᱱᱛᱩ ᱱᱤᱛᱚᱜ ᱨᱮᱦᱚᱸ ᱠᱤᱱᱛᱩ ᱠᱟᱹᱴᱤᱡ ᱵᱩᱡᱷᱟᱹᱣ ᱠᱟᱫᱟ ᱡᱩᱫᱤ ᱠᱚ ᱵᱩ ᱛᱤ ᱠᱚᱜᱼᱟ ᱪᱮᱫ ᱱᱟᱯᱟᱭ ᱠᱚᱜᱼᱟ ᱟᱵᱚ ᱡᱟᱦᱟᱸ ᱟᱵᱚ ᱱᱚᱣᱟ ᱛᱟᱞᱟᱨᱮ ᱟᱹᱰᱤ ᱦᱚᱲᱟᱜ ᱥᱟᱸᱜᱮ ᱡᱚᱠᱷᱚᱱ ᱞᱮᱠᱷᱟ ᱵᱟᱹᱲᱛᱤᱜᱼᱟ ᱯᱟᱹᱴᱷᱩᱣᱟᱹᱣᱟᱜ ᱜᱟᱨᱡᱮᱱ ᱠᱚᱣᱟᱜ ᱦᱚᱸ ᱞᱮᱠᱷᱟ ᱞᱚᱠᱷᱟ ᱵᱟᱨᱛᱤᱜᱼᱟ ᱩᱱ ᱥᱚᱢᱚᱭ ᱫᱚ ᱡᱟᱦᱟᱸᱱ ᱮᱸ ᱪᱮᱫ ᱤᱧ ᱞᱟᱹᱭᱟ ᱧᱟᱢ ᱨᱮ ᱥᱮ ᱠᱷᱚᱠᱚᱭ ᱨᱮ ᱟᱵᱚ ᱵᱚᱱ ᱞᱟᱹᱭ ᱫᱟᱲᱮᱭᱟᱜᱼᱟ ᱟᱞᱮᱨᱮ ᱨᱮᱱ ᱩᱱᱟᱹᱜ ᱦᱚᱲ ᱢᱮᱱᱟᱜ ᱠᱚ ᱛᱟᱞᱮ ᱪᱮᱫᱟᱜ ᱱᱚᱶᱟ ᱵᱟᱞᱮ ᱧᱟᱢᱟ ᱛᱟᱦᱚᱞᱮ ᱚᱱᱟ ᱞᱮᱠᱷᱟ ᱡᱚᱠᱷᱟ ᱵᱟᱹᱲᱛᱤ ᱞᱮᱠᱷᱟᱱ ᱡᱤᱱᱤᱥᱴᱟᱜ ᱱᱟᱯᱟᱭᱚᱜᱼᱟ ᱢᱮᱱᱛᱮ ᱤᱧᱫᱩᱧ ᱢᱚᱱᱮᱭᱟ᱾
ᱦᱳᱭ᱾
ᱦᱩᱸ᱾ ᱡᱮᱢᱚᱱ ᱤᱭᱩᱱᱤᱵᱷᱟᱨᱥᱤᱴᱤ ᱠᱚᱨᱮ ᱠᱚᱛᱮ ᱥᱤᱥᱴᱮᱢ ᱢᱮᱱᱟᱜᱼᱟᱥᱮ ᱥᱮ ᱡᱟᱦᱟᱸᱱᱟᱜ ᱨᱮ ᱢᱤᱫᱴᱮᱡ ᱤᱥᱠᱩᱞ ᱨᱮ ᱥᱤᱥᱴᱮᱢ ᱢᱮᱱᱟᱜᱼᱟ ᱩᱱᱟᱹᱜ ᱯᱟᱹᱴᱷᱩᱣᱟᱹ ᱠᱚ ᱛᱟᱦᱮᱸ ᱞᱮᱱᱠᱷᱟᱱ ᱡᱩᱫᱤ ᱚᱱᱟ ᱦᱚᱸ ᱵᱟᱵᱚᱱ ᱩᱱᱟᱹᱜ ᱯᱟᱹᱴᱷᱩᱟᱹ ᱡᱩᱫᱤ ᱵᱟᱵᱚᱱ ᱛᱟᱦᱮᱸᱱᱟ ᱟᱵᱚ ᱢᱟᱪᱮᱫ ᱪᱤᱠᱟᱹ ᱠᱚ ᱦᱟᱛᱟᱣ ᱠᱚ ᱛᱟᱵᱚᱱ ᱢᱟᱪᱮᱫ ᱪᱤᱠᱟᱹᱛᱮᱠᱚ ᱵᱟᱦᱟᱞᱚᱜᱼᱟ?
ᱦᱳᱭ ᱦᱳᱭ᱾ ᱟᱫᱚ ᱱᱚᱣᱟ ᱠᱚᱫᱚ ᱚᱱᱠᱟ ᱟᱫᱚ ᱥᱚᱢᱚᱭ ᱚᱱᱠᱟ ᱛᱟᱸᱜᱤ ᱦᱩᱭᱩᱜ ᱛᱟᱵᱚᱱᱟ᱾ ᱦᱳᱭ ᱫᱚ ᱦᱳᱭᱳᱜᱼᱟ ᱢᱤᱫ ᱫᱤᱱ ᱦᱤᱞᱳᱜ ᱦᱩᱭᱳᱜᱼᱟ᱾ ᱪᱷᱩᱴᱟᱹᱣ ᱦᱩᱭᱩᱜ ᱛᱟᱵᱚᱱᱟ ᱟᱨ ᱱᱚᱝᱠᱟᱜᱮ ᱚᱠᱛᱚ ᱛᱟᱜᱤ ᱦᱩᱭᱩᱜ ᱛᱟᱵᱚᱱᱟ ᱵᱟᱠᱷᱟᱱ ᱫᱚ ᱟ ᱟᱸᱫ ᱢᱤᱫ ᱜᱷᱟᱹᱲᱤᱡ ᱛᱮᱫᱚ ᱵᱟᱠᱚ ᱤᱭᱟᱹᱭᱟᱛᱚ ᱚᱱᱠᱟ ᱫᱚ ᱵᱟᱝ ᱵᱟᱭ ᱜᱟᱱᱚᱜᱼᱟ ᱛᱚ᱾
ᱦᱮᱸ᱾
ᱢᱤᱫ ᱜᱷᱟᱹᱲᱤᱡ ᱛᱮ ᱚᱱᱟ